ᱦᱮᱞᱳ
ᱜᱚᱢᱠᱮ ᱡᱚᱦᱟᱨ ᱜᱮ ᱥᱟᱹᱜᱩᱱ ᱥᱮᱛᱟᱜ
ᱦᱮᱸ ᱥᱟᱹᱜᱩᱱ ᱥᱮᱛᱟᱜ ᱟᱹᱞᱤᱧᱟᱜ ᱟᱲᱟᱝ ᱪᱮᱫ ᱞᱮᱠᱟ
ᱦᱩᱸ ᱟᱨ ᱟᱪᱪᱷᱟ ᱟᱲᱟᱝ ᱠᱚᱫᱚ ᱟᱵᱮᱱᱟᱜ ᱫᱚ ᱟᱸᱡᱚᱢᱚᱜ ᱠᱟᱱᱟ ᱢᱚᱡᱽ ᱜᱮ ᱫᱤᱭᱮ ᱟᱹᱞᱤᱧᱟᱜ ᱟᱲᱟᱝ ᱜᱮ ᱪᱮᱠᱟ ᱵᱟᱵᱮᱱ ᱟᱸᱡᱚᱢᱮᱫᱟ
ᱦᱩᱸ ᱱᱤᱛ ᱦᱟᱹᱵᱤᱡ ᱫᱚ ᱱᱟᱯᱟᱭ ᱜᱮ ᱟᱸᱡᱚᱢᱚᱜ ᱠᱟᱱᱟ ᱟᱨ ᱱᱚᱝᱠᱟᱜᱮ ᱟᱸᱡᱚᱢ ᱞᱮᱱᱠᱷᱟᱱ ᱱᱟᱯᱟᱭ ᱦᱩᱭᱩᱜᱼᱟ
ᱟᱨ ᱛᱚᱯᱟᱜ ᱟᱲᱟᱝ ᱠᱚ ᱠᱟᱹᱴᱤᱡ ᱤᱧ ᱜᱳᱚᱞᱢᱟᱞᱚᱜᱼᱟ ᱠᱟᱹᱴᱤᱡ ᱞᱟᱹᱭ ᱢᱮᱱᱫᱟᱞᱤᱧ ᱡᱚᱠᱷᱚᱱ ᱟᱲᱟᱝ ᱠᱚ ᱠᱟᱹᱴᱤᱡ ᱜᱚᱞᱢᱟᱞᱚᱜᱼᱟ ᱠᱟᱹᱴᱤᱡ ᱞᱟᱹᱭ ᱵᱮᱱ ᱦᱟᱸᱜ
ᱟᱪᱪᱷᱟ ᱞᱟᱹᱭᱟ ᱦᱟᱸᱜ ᱦᱮᱸ ᱦᱮᱸ ᱟᱸᱡᱚᱢ ᱦᱚᱸ ᱦᱩᱭᱩᱜ ᱠᱟᱱ ᱜᱮᱭᱟ ᱟᱨ ᱟᱸᱡᱚᱢᱚᱜ ᱠᱟᱱᱜᱮᱭᱟ
ᱦᱩᱸ ᱟᱪᱪᱷᱟ ᱜᱚᱢᱠᱮ ᱛᱟᱦᱞᱮ ᱱᱤᱛ ᱡᱚᱠᱷᱟ ᱫᱚ ᱪᱮᱫ ᱠᱚᱵᱤᱱ ᱪᱤᱠᱟᱹ ᱵᱟᱲᱟᱭᱮᱫᱟ?
ᱫᱚ ᱵᱟᱝ ᱱᱚᱜᱼᱚᱸᱭ ᱥᱮᱛᱟᱜ ᱦᱩᱭ ᱠᱟᱱᱟ ᱟᱨ ᱥᱮᱛᱟᱜ
ᱦᱩᱸ
ᱦᱳᱭ ᱪᱮᱫ ᱮᱢ ᱪᱤᱠᱟᱹᱭᱟ ᱟᱨᱞᱤᱧ ᱨᱩᱣᱟᱹᱲᱮᱱᱟ ᱤᱭᱟᱹ ᱥᱟᱵᱚᱱ ᱠᱚᱞᱤᱧ ᱦᱤᱲᱤᱧ ᱴᱩᱣ ᱟᱠᱟᱫ ᱛᱟᱦᱮᱱᱟ ᱰᱟᱹᱵᱨᱟᱹᱜ ᱟᱨᱚᱧ ᱦᱮᱡ ᱮᱱᱟ ᱯᱷᱤᱨᱞᱤᱧ ᱪᱟᱞᱟᱣᱮᱱᱟ ᱟᱨᱞᱤᱧ ᱟᱹᱜᱩ ᱠᱮᱫᱟ ᱟᱨ ᱱᱚᱜᱼᱚᱸᱭ ᱞᱤᱧ ᱰᱟᱹᱵᱽᱨᱟᱹ ᱵᱟᱲᱟᱭᱮᱱᱟ ᱟᱫᱚ ᱱᱤᱛᱚᱜ ᱫᱚ ᱵᱟᱹᱭ ᱛᱮ ᱚᱲᱟᱜ ᱪᱟᱞᱟᱜ ᱦᱩᱭᱩᱜ ᱠᱟᱱᱟ ᱥᱮᱛᱟᱜ ᱨᱮᱜᱮ ᱰᱟᱹᱵᱽᱨᱟᱹ ᱞᱮᱱᱠᱷᱟᱱ ᱢᱚᱡᱽ ᱫᱚ ᱟᱹᱭᱠᱟᱹᱜᱼᱟ, ᱛᱚ ᱟᱵᱮᱱ ᱜᱮᱵᱮᱱ ᱪᱮᱫ ᱵᱮᱱ ᱪᱮᱠᱟᱭᱮᱫᱟ ᱱᱤᱛᱚᱜ ᱫᱚ?
ᱫᱤᱱ ᱟᱹᱞᱤᱧ ᱫᱚ ᱜᱚᱢᱠᱮ ᱦᱚᱜᱼᱚᱸᱭ ᱱᱚᱛᱮ ᱵᱤᱨ ᱥᱮᱫ ᱞᱤᱧ ᱦᱮᱡ ᱟᱠᱟᱱᱟ ᱜᱚᱢᱠᱮ
ᱟᱪᱪᱷᱟ
ᱜᱚᱢᱠᱮ ᱠᱟᱹᱴᱤᱡ ᱩᱱᱠᱩ ᱩᱫ ᱠᱚ ᱯᱟᱸᱡᱟ ᱠᱚᱯᱮ ᱠᱟᱱᱟ ᱟᱫᱚ ᱧᱮᱞ ᱩᱫ ᱠᱚ ᱯᱟᱸᱡᱟ ᱦᱩᱭᱩᱜ ᱠᱟᱱᱟ ᱩᱫ ᱩᱫ ᱯᱟᱴᱠᱟ ᱩᱫ ᱟᱨᱠᱤ
ᱟᱪᱪᱷᱟ ᱦᱮᱸ ᱥᱮᱛᱟᱜ ᱨᱮᱫᱚ ᱚᱱᱮ ᱠᱚ ᱢᱮᱱᱟ ᱧᱤᱫᱟᱹ ᱚᱠᱛᱮ ᱨᱮ ᱡᱟᱱᱟᱢᱚᱜᱼᱟ ᱛᱚᱝ ᱚᱱᱟ ᱥᱤᱥᱤᱨ ᱧᱟᱢᱚᱜ ᱟᱡ ᱚᱠᱟ ᱞᱮᱠᱟᱱ ᱥᱤᱥᱤᱨ ᱪᱚ ᱜᱟᱨᱚ ᱵᱚᱨᱚᱭ ᱵᱩᱡᱷᱟᱹᱣ ᱧᱤᱫᱟᱹ ᱵᱮᱞᱟ ᱛᱚ ᱚᱱᱟ ᱡᱟᱱᱟᱢ ᱥᱚᱢᱚᱭ ᱚᱱᱠᱟ ᱩᱯᱚᱞᱚᱜᱼᱟ ᱟᱫᱚ ᱩᱱ ᱥᱚᱢᱚᱭ ᱫᱚ ᱚᱱᱟ ᱞᱟᱦᱟᱨᱮᱢ ᱪᱟᱞᱟᱜᱼᱟ ᱩᱱᱤ ᱜᱮᱢ ᱧᱟᱢᱟ ᱮᱱᱛᱮᱫ ᱛᱟᱭᱱᱚᱢ ᱛᱮᱢ ᱪᱟᱞᱟᱜ ᱠᱷᱟᱱ ᱫᱚ ᱵᱟᱢ ᱧᱟᱢᱟ ᱟᱫᱚ ᱚᱱᱟᱛᱮ ᱩᱫ
ᱦᱩᱸ ᱜᱚᱢᱠᱮ ᱥᱩᱨ ᱦᱚᱸ ᱥᱩᱨ ᱜᱮᱛᱟᱞᱮᱭᱟ ᱠᱟᱹᱴᱤᱡ ᱟᱫᱚ ᱚᱱᱟᱛᱮ ᱠᱟᱹᱴᱤᱡ ᱦᱮᱡ
ᱪᱟᱥᱵᱟᱥ ᱠᱟᱹᱢᱤ ᱠᱚ ᱪᱮᱫ ᱞᱮᱠᱟ ᱞᱟᱦᱟ ᱪᱟᱞᱟᱜ ᱠᱟᱱᱟ ᱥᱮ ᱵᱚᱞᱮ ᱟᱹᱣᱨᱤ ᱦᱩᱲᱩ ᱨᱚᱦᱚᱭ ᱠᱚᱫᱚ ᱟᱹᱣᱨᱤ ᱯᱮ ᱮᱦᱚᱵ ᱵᱟᱲᱟᱜᱼᱟ
ᱵᱟᱝ ᱜᱚᱢᱠᱮ ᱡᱟᱦᱟᱸ ᱠᱚᱜᱮ ᱫᱟᱜ ᱞᱮᱱᱟ ᱚᱱᱟ ᱠᱚᱫᱚ ᱨᱚᱦᱚᱭ ᱦᱩᱭᱮᱱ ᱜᱮᱭᱟ ᱟᱫᱚ ᱡᱷᱚᱛᱚ ᱠᱚᱫᱚ ᱵᱟᱝ ᱫᱟᱜ ᱠᱟ ᱵᱟᱝ ᱫᱟᱜ ᱠᱟᱱ ᱛᱟᱸᱦᱮᱱ ᱟᱫᱚ ᱚᱱᱟ ᱠᱚᱫᱚ ᱡᱟᱦᱟᱸ ᱟᱨᱠᱤ ᱢᱟᱱᱮ ᱜᱟᱰᱟ ᱨᱮᱱᱟᱜ ᱫᱟᱜ ᱠᱚ ᱠᱤᱪᱷᱩ ᱟᱹᱛᱩ ᱦᱮᱡ ᱞᱮᱱᱟ ᱟᱨᱠᱤ ᱱᱚᱜ ᱱᱚᱣᱟ ᱠᱚᱫᱚ ᱟᱨᱠᱤ ᱫᱟᱜ ᱞᱮᱱᱟ ᱟᱨᱠᱤ ᱟᱨ ᱥᱮᱨᱢᱟ ᱫᱟᱜ ᱛᱮᱫᱚ ᱚᱱᱠᱟ ᱞᱮᱠᱟ ᱫᱚ ᱵᱟᱝ ᱛᱤᱸᱜᱩ ᱟᱠᱟᱱᱟ ᱟᱨᱠᱤ ᱟᱫᱚ ᱡᱟᱦᱟᱸ ᱠᱚ ᱜᱟᱰᱟ ᱫᱟᱜ ᱛᱮ ᱛᱤᱸᱜᱩ ᱞᱮᱱᱟ ᱚᱱᱟ ᱠᱚᱫᱚ ᱨᱚᱦᱚᱭ ᱦᱩᱭ ᱱᱟ ᱟᱨᱠᱤ ᱜᱚᱢᱠᱮ ᱟᱯᱮ ᱥᱮᱫ ᱜᱮ ᱨᱚᱦᱚᱭ ᱠᱚᱫᱚ ᱛᱤᱱ ᱥᱟᱺᱜᱤᱧ ᱞᱟᱦᱟ ᱠᱮᱫᱟ ᱯᱮ
ᱦᱮᱸ ᱟᱞᱮ ᱥᱮᱫ ᱦᱚᱸ ᱱᱚᱜᱼᱚᱸᱭ ᱟᱹᱰᱤ ᱜᱟᱱ ᱠᱚ ᱨᱚᱦᱚᱭ ᱠᱮᱫᱟ ᱨᱚᱦᱚᱭ ᱦᱚᱲ ᱫᱚᱠᱚ ᱨᱚᱦᱚᱭᱮᱫᱟ ᱟᱨ ᱟᱭᱢᱟ ᱫᱤᱱ ᱠᱷᱚᱡ ᱜᱮ ᱟᱞᱮ ᱦᱮᱡ ᱵᱟᱲᱟᱣ ᱠᱟᱱᱟ ᱟᱫᱚ ᱱᱚᱜᱼᱚᱸᱭ ᱢᱮᱛᱟᱜ ᱢᱮ ᱱᱤᱛᱚᱜ ᱢᱤᱫ ᱵᱟᱨ ᱦᱚᱲ ᱫᱚᱠᱚ ᱨᱚᱦᱚᱭ ᱪᱟᱵᱟ ᱠᱟᱛᱮ ᱫᱩᱲᱩᱵ ᱵᱟᱲᱟ ᱟᱠᱟᱱᱟ ᱩᱱᱠᱩ ᱫᱚ ᱟᱨ ᱢᱤᱫ ᱵᱟᱨ ᱦᱚᱲ ᱫᱚ ᱦᱟᱸᱜ ᱢᱟᱠᱚ ᱨᱚᱦᱚᱭᱮᱫ ᱠᱟᱱ ᱜᱮᱭᱟ ᱟᱨ ᱢᱤᱫ ᱵᱟᱨ ᱦᱚᱲ ᱫᱚ ᱮᱠᱟᱞ ᱱᱤᱛᱚᱜ ᱠᱚ ᱮᱦᱚᱵ ᱵᱟᱲᱟ ᱟᱠᱟᱱᱟ ᱚᱱᱮ ᱚᱱᱠᱟ ᱢᱮᱱᱟᱜ ᱠᱚᱣᱟ ᱟᱫᱚ ᱚᱠᱚᱭ ᱠᱚ ᱦᱟᱸᱜ ᱢᱮᱛᱟᱜ ᱢᱮ ᱞᱟᱦᱟ ᱥᱮᱜᱮᱡ ᱪᱮᱫ ᱠᱚ ᱞᱟᱹᱴᱩ ᱵᱟᱲᱟ ᱠᱮᱫᱟ ᱠᱚᱣᱟ ᱩᱱᱠᱩ ᱫᱚ ᱠᱟᱞ ᱞᱟᱦᱟ ᱨᱮᱠᱚ ᱨᱚᱦᱚᱭ ᱵᱟᱲᱟ ᱠᱮᱫᱟ ᱟᱫᱚ ᱟᱯᱮ ᱥᱮᱫ ᱫᱚ ᱨᱚᱦᱚᱭ ᱫᱚ ᱪᱮᱫ ᱞᱮᱠᱟ ᱵᱟᱠᱚ ᱮᱦᱚᱵ ᱠᱟᱱᱟ ᱮᱦᱚᱵ ᱜᱤᱥ ᱵᱚᱞᱮ ᱫᱟᱜ ᱵᱟᱝᱛᱮ ᱮᱠᱟᱞ ᱜᱮ ᱢᱚᱛᱞᱚᱵ ᱠᱚ ᱡᱤᱨᱟᱹᱣ ᱦᱟᱛᱟᱲ ᱠᱟᱱᱟ
ᱛᱮᱜᱮ ᱨᱚᱦᱚᱭ ᱫᱚ ᱵᱟᱝ ᱦᱩᱭᱩᱜ ᱠᱟᱱᱟ ᱟᱨᱠᱤ ᱟᱫᱚ ᱡᱟᱦᱟᱸᱭ ᱠᱚ ᱢᱟᱱᱮ ᱡᱟᱦᱟᱸᱭ ᱠᱚᱣᱟᱜ ᱟᱨᱠᱤ ᱚᱱᱠᱟ ᱫᱟᱜ ᱠᱟᱱ ᱛᱟᱠᱚᱣᱟ ᱩᱱᱠᱩ ᱠᱚᱫᱚ ᱨᱚᱦᱚᱭ ᱠᱤᱝᱵᱟ ᱡᱟᱦᱟᱸ ᱠᱚ ᱛᱚᱞᱟ ᱠᱚᱦᱚᱸ ᱦᱩᱭ ᱞᱮᱱ ᱛᱟᱠᱚ ᱜᱮᱭᱟ ᱩᱱᱠᱩ ᱠᱚᱫᱚ ᱠᱚ ᱨᱚᱦᱚᱭ ᱫᱚᱠᱚ ᱨᱚᱦᱚᱭ ᱠᱮᱫ ᱜᱮᱭᱟ ᱟᱫᱚ ᱱᱤᱛᱚᱜ ᱫᱚ ᱢᱤᱫᱴᱮᱱ ᱟᱨᱚ ᱡᱩᱫᱤ ᱠᱟᱹᱴᱤᱡ ᱵᱚᱲᱚ ᱧᱚᱜ ᱮ ᱫᱟᱜᱟᱭ ᱮᱰᱮᱠᱷᱟᱱ ᱫᱚ ᱢᱟᱱᱮ ᱡᱟᱦᱟᱸ ᱠᱚ ᱢᱮᱱᱟᱜ-ᱟ ᱟᱨᱠᱤ ᱠᱷᱮᱛ ᱠᱚᱦᱚᱸ ᱢᱟᱱᱮ ᱵᱟᱹᱭᱦᱟᱹᱲ ᱨᱮᱱᱟᱜ ᱚᱱᱟ ᱠᱚᱫᱚ ᱨᱚᱦᱚᱭ ᱜᱟᱱᱚᱜ-ᱟ ᱟᱨᱠᱤ ᱟᱨ ᱦᱮᱸ ᱵᱟᱹᱫ ᱨᱮᱱᱟᱜ ᱠᱚᱫᱚ ᱜᱚᱢᱠᱮ ᱠᱟᱹᱴᱤᱡ ᱡᱟᱹᱥᱛᱤ ᱜᱮ ᱫᱟᱜ ᱞᱟᱜᱟᱜ-ᱟ ᱟᱨ ᱵᱟᱹᱫ ᱨᱮᱱᱟᱜ ᱠᱚᱫᱚ ᱪᱟᱨᱟ ᱠᱚᱦᱚᱸ ᱵᱟᱝ ᱦᱩᱭ ᱠᱟᱱ ᱛᱟᱞᱮᱭᱟ ᱛᱟᱦᱚᱞᱮ ᱚᱱᱟ ᱠᱚᱫᱚ ᱮᱠᱷᱚᱱ ᱫᱚ ᱦᱟᱸᱜ ᱪᱟᱨᱟ ᱠᱚᱸᱦᱚ ᱤᱫᱤ ᱦᱩᱭᱩᱜ ᱠᱟᱱᱟ ᱟᱨᱠᱤ ᱵᱟᱹᱫ ᱞᱟᱹᱜᱤᱫ
ᱦᱩᱸ ᱪᱟᱨᱟ ᱠᱚᱦᱚᱸ ᱱᱤᱛ ᱦᱚᱸ ᱟᱹᱣᱨᱤ ᱯᱮ ᱜᱤᱰᱤᱭᱟ ᱟᱞᱮ ᱢᱟ ᱱᱚᱜ-ᱚᱭ ᱞᱮ ᱨᱚᱦᱚᱭ ᱪᱟᱵᱟᱭᱮ ᱠᱟᱱ ᱟᱫᱚ ᱦᱮᱸ ᱚᱱᱠᱟ ᱡᱟᱭᱜᱟ ᱡᱟᱭᱜᱟ ᱛᱮ
ᱦᱮᱸ ᱟᱞᱮ ᱥᱮᱫ ᱫᱚ ᱜᱚᱢᱠᱮ ᱫᱚᱢᱮ ᱥᱤᱛᱩᱝ ᱥᱤᱛᱩᱝ ᱵᱟᱲᱟ ᱠᱮᱫᱟᱭ ᱟᱨᱠᱤ ᱢᱟᱱᱮ ᱡᱟᱦᱟᱸ ᱟᱥᱟᱲ ᱵᱚᱸᱜᱟ
ᱦᱮᱸ
ᱢᱟᱱᱮ ᱚᱱᱮ ᱪᱮᱫ ᱵᱮᱱ ᱢᱮᱱᱟ ᱟᱥᱟᱲ ᱵᱚᱸᱜᱟ ᱡᱟᱦᱟᱸ ᱚᱱᱮ ᱟᱴ ᱫᱚᱥ ᱛᱟᱹᱨᱤᱠᱷ ᱯᱚᱨᱡᱚᱱᱛᱚ ᱡᱟᱦᱟᱸ ᱟᱨᱠᱤ ᱥᱤᱛᱩᱝ ᱠᱮᱫᱟᱭ ᱟᱹᱰᱤ ᱡᱟᱹᱥᱛᱤ ᱜᱮ ᱥᱤᱛᱩᱝ ᱠᱮᱫᱟᱭ ᱩᱦᱩᱸ ᱟᱨ ᱪᱮᱫ ᱵᱤᱱ ᱢᱮᱱᱟ ᱦᱟᱱᱮ ᱪᱟᱹᱛ ᱵᱟᱹᱭᱥᱟᱹᱠ ᱞᱮᱠᱟ ᱵᱩᱡᱷᱟᱹᱜ ᱠᱟᱱ ᱛᱟᱦᱮᱸᱱ ᱟᱨ ᱚᱱᱟ ᱞᱮᱥᱟᱲᱮᱫ ᱟᱨ ᱚᱱᱟ ᱞᱮᱥᱟᱲᱮᱫ ᱛᱮᱜᱮ ᱚᱱᱮ ᱦᱩᱞ ᱢᱟᱦᱟ ᱠᱚ ᱦᱩᱭᱮᱱ ᱜᱮᱭᱟ ᱟᱨ ᱚᱱᱟ ᱯᱚᱨᱮ ᱜᱮ ᱦᱩᱸ ᱢᱤᱫ ᱫᱤᱱ ᱦᱩᱞ ᱢᱟᱦᱟ ᱢᱤᱫ ᱫᱤᱱ ᱯᱚᱨᱮ ᱜᱮ ᱵᱟᱯᱞᱟ ᱚᱲᱟᱜ ᱦᱩᱭᱮᱱ ᱛᱟᱞᱮ ᱜᱮᱭᱟ ᱟᱞᱮ ᱟᱹᱛᱩ ᱨᱮᱜᱮ ᱟᱨᱠᱤ
ᱟᱫᱚ ᱱᱚᱜ-ᱚᱭ ᱟᱞᱮ ᱥᱮᱫ ᱦᱚᱸ ᱚᱱᱠᱟ ᱜᱮ ᱟᱫᱚ ᱟᱞᱮ ᱥᱮᱫ ᱫᱚ ᱢᱮᱛᱟᱜ ᱢᱮ ᱩᱱᱟᱹᱜ ᱫᱚ ᱵᱟᱭ ᱥᱤᱛᱩᱝ ᱠᱟᱜᱼᱟ ᱥᱤᱛᱩᱝ ᱦᱚᱸᱭ ᱥᱤᱛᱩᱝ ᱮᱫ ᱠᱟᱱ ᱛᱟᱦᱮᱱ ᱜᱮᱭᱟ ᱟᱨ ᱫᱟᱜ ᱦᱚᱸ ᱢᱮᱛᱟᱜ ᱢᱮ ᱫᱟᱜᱤ ᱛᱟᱦᱮᱱ ᱜᱮᱭᱟ ᱟᱹᱰᱤ ᱡᱟᱹᱥᱛᱤ ᱜᱤ ᱟᱫᱚ ᱟᱯᱷᱚᱨ ᱵᱟᱲᱟ ᱫᱚ ᱞᱟᱦᱟ ᱨᱮᱜᱮ ᱦᱩᱭ ᱠᱟᱱ ᱛᱟᱦᱮᱱᱟ ᱢᱮᱛᱟᱜ ᱢᱮ ᱩᱱᱠᱩ ᱫᱚ ᱟᱫᱚ ᱡᱟᱱᱟᱢᱚᱜ ᱠᱟᱱ ᱛᱟᱦᱮᱱ ᱟᱛᱮᱫ ᱟᱫᱚ ᱟᱞᱮ ᱥᱮᱫ ᱫᱚ ᱛᱷᱚᱲᱟ ᱜᱟᱱ ᱠᱚ ᱞᱟᱦᱟ ᱧᱚᱜᱚᱜ ᱛᱮ ᱫᱚ ᱵᱟᱝ ᱫᱚ ᱱᱤᱭᱟᱹ ᱟᱰᱮ ᱯᱟᱥᱮ ᱠᱚᱨᱮ ᱧᱮᱞ ᱠᱟᱜ-ᱟ ᱟᱹᱰᱤ ᱡᱟᱹᱥᱛᱤ ᱜᱮ ᱟᱹᱰᱤ ᱞᱟᱦᱟᱨᱮ ᱡᱟᱦᱟᱱᱟᱜ ᱜᱮ ᱪᱟᱥ ᱵᱟᱥ ᱦᱩᱭᱩᱜ-ᱟ ᱥᱮ ᱜᱮᱫ ᱥᱚᱢᱚᱭ ᱦᱚᱸᱠᱚ ᱞᱟᱦᱟᱜ-ᱟ ᱥᱮ ᱡᱟᱦᱟᱱᱟᱜ ᱥᱚᱢᱚᱭ ᱠᱚ ᱞᱟᱦᱟᱜᱤᱧ ᱧᱮᱞ ᱠᱟᱜ ᱠᱚᱣᱟ ᱟᱫᱚ ᱚᱱᱟ ᱛᱮ ᱱᱚᱜ-ᱚᱭ ᱱᱤᱥ ᱦᱚᱸ ᱟᱹᱰᱤ ᱞᱟᱦᱟ ᱨᱮᱠᱚ ᱥᱟᱹᱛ ᱵᱟᱲᱟᱣ ᱠᱟᱫ ᱛᱟᱸᱦᱮᱱᱟ ᱚᱱᱟ ᱦᱳᱲᱳ ᱟᱯᱷᱚᱨ ᱠᱚᱫᱚ ᱦᱟᱸᱜ ᱟᱫᱚ ᱢᱮᱛᱟᱜ ᱢᱮ ᱱᱚᱜᱚᱭ ᱟᱫᱚᱢ ᱦᱚᱲ ᱫᱚᱠᱚ ᱨᱚᱦᱚᱭ ᱪᱟᱵᱟᱭ ᱫᱟ ᱟᱨ ᱚᱠᱟᱢ ᱞᱟᱹᱭ ᱠᱮᱫᱟ ᱦᱟᱸᱜ ᱦᱩᱞ ᱢᱟᱦᱟ ᱚᱱᱟ ᱦᱩᱞ ᱢᱟᱦᱟ ᱵᱟᱫ ᱦᱮᱸ ᱢᱮᱛᱟᱜ ᱢᱮ ᱚᱱᱟ ᱦᱩᱞ ᱢᱟᱦᱟ ᱫᱚᱥᱟᱨ ᱦᱤᱞᱚᱜ ᱜᱮ ᱟᱹᱰᱤ ᱜᱟᱱᱮ ᱫᱟᱜ ᱠᱮᱫᱟ ᱟᱞᱮ ᱥᱮᱫ ᱫᱚ ᱟᱨ ᱮᱴᱟᱜ ᱢᱤᱫ ᱵᱟᱨ ᱦᱚᱲᱟᱜ ᱫᱚ ᱯᱩᱨᱟᱹ ᱯᱮᱨᱮᱡ ᱵᱟᱲᱟᱭ ᱱᱟ ᱟᱨ ᱚᱠᱟᱴᱟᱜ ᱦᱚᱸ ᱢᱮᱛᱟᱜ ᱢᱮ ᱰᱟᱵᱷᱟᱜ ᱰᱳᱵᱷᱟᱜ ᱠᱷᱮᱛ ᱚᱱᱟ ᱠᱚᱫᱚ ᱟᱹᱰᱤ ᱱᱟᱯᱟᱭ ᱜᱮ ᱦᱩᱭ ᱱᱟ ᱤᱭᱟᱹ ᱠᱚ ᱟᱪᱪᱷᱟ ᱟᱯᱮ ᱥᱮᱫ ᱚᱱᱛᱮ ᱦᱩᱲᱩ ᱵᱟᱫ ᱠᱟᱛᱮ ᱟᱨ ᱚᱱᱠᱟ ᱪᱮᱫ ᱠᱚ ᱪᱟᱥᱵᱟᱥ ᱦᱩᱭ ᱵᱟᱲᱟᱜ ᱜᱮᱭᱟ
ᱵᱟᱫ ᱵᱟᱫᱽᱫᱷᱮ ᱟᱫᱚ ᱜᱚᱢᱠᱮ ᱱᱚᱣᱟ ᱟᱹᱞᱩ ᱟᱹᱞᱩ ᱠᱚ ᱯᱚᱴᱚᱞ ᱠᱚ ᱠᱩᱸᱫᱽᱨᱤ ᱠᱚ ᱫᱤᱭᱮ ᱡᱷᱤᱸᱜᱟᱹ ᱦᱚᱛᱚᱫ ᱠᱚᱸᱰᱷᱟ ᱢᱟᱱᱮ ᱡᱚᱛᱚ ᱞᱮᱠᱟᱱ ᱜᱮ ᱟᱞᱮ ᱥᱮᱫ ᱫᱚ ᱢᱟᱱᱮ ᱨᱚᱦᱚᱭ ᱫᱚ ᱦᱩᱭᱩᱜ-ᱟ ᱟᱨᱠᱤ ᱢᱟᱱᱮ ᱱᱚᱝᱠᱟ ᱥᱚᱵᱽᱡᱤ ᱠᱚᱫᱚ ᱡᱚᱛᱚ ᱜᱮ ᱦᱩᱭᱩᱜᱼᱟ ᱟᱨᱠᱤ ᱟᱫᱚ ᱟᱞᱮ ᱠᱚᱫᱚ ᱨᱚᱦᱚᱭ ᱜᱮᱭᱟᱞᱮ ᱱᱚᱣᱟ ᱠᱚ ᱠᱩᱸᱫᱽᱨᱤ ᱠᱚ ᱫᱤᱭᱮ ᱯᱚᱴᱚᱞ ᱠᱚ ᱫᱤᱭᱮ ᱟᱨ ᱱᱚᱛᱮ ᱢᱮᱱᱟᱜ ᱜᱮᱭᱟ ᱠᱚᱯᱷᱤ ᱠᱚ ᱵᱮᱸᱜᱟᱲ ᱡᱮᱢᱚᱱ ᱱᱤᱛᱚᱜ ᱢᱮᱱᱟᱜ-ᱟ ᱟᱨᱠᱤ ᱡᱮᱢᱚᱱ ᱡᱟᱦᱟᱸ ᱟᱨᱠᱤ ᱨᱚᱦᱚᱭ ᱦᱩᱭ ᱠᱟᱱᱟ ᱡᱷᱤᱜᱟᱹ ᱫᱤᱭᱮ ᱵᱮᱸᱜᱟᱲ ᱫᱤᱭᱮ ᱥᱚᱥᱟ ᱚᱱᱟ ᱠᱚ ᱢᱮᱱᱟᱜ-ᱟ ᱟᱨᱠᱤ ᱟᱨᱚ ᱦᱟᱱᱮ ᱨᱮᱭᱟᱲ ᱯᱟᱲᱟᱣ ᱞᱮᱱᱠᱷᱟᱱ ᱩᱱ ᱚᱱᱮ ᱠᱚᱯᱷᱤ ᱠᱚ ᱨᱚᱦᱚᱭ ᱦᱩᱭᱩᱜᱼᱟ
ᱦᱮᱸ ᱚᱱᱠᱟ ᱜᱮ ᱱᱟᱜ ᱟᱞᱮᱥᱮᱫ ᱦᱚᱸ ᱟᱹᱰᱤ ᱜᱟᱱ ᱪᱟᱥ ᱵᱟᱥ ᱦᱩᱭᱩᱜ ᱠᱟᱱᱟ ᱱᱮᱛᱟᱨ ᱦᱚᱸ ᱢᱮᱛᱟᱜ ᱢᱮ ᱚᱱᱟ ᱨᱚᱦᱚᱭ ᱠᱚᱦᱚᱸ ᱥᱮ ᱚᱱᱟ ᱟᱞᱮ ᱫᱟᱜ ᱢᱮᱛᱟᱜ ᱢᱮ ᱦᱩᱲᱩ ᱥᱟᱶ ᱥᱟᱶᱛᱮ ᱱᱤᱛᱚᱜ ᱢᱤᱫᱴᱮᱱ ᱨᱟᱢᱲᱟ ᱢᱮᱱᱟᱜ ᱟᱠᱟᱫᱟ ᱚᱱᱟᱞᱮ ᱮᱨᱟ ᱟᱹᱰᱤ ᱡᱟᱹᱥᱛᱤ ᱜᱤ ᱟᱨ ᱨᱟᱢᱲᱟ ᱫᱚ ᱦᱟᱸᱜ ᱯᱤᱰᱷᱟᱹ ᱨᱮᱞᱮ ᱮᱨᱟ ᱟᱨ ᱯᱤᱰᱷᱟᱹ ᱵᱟᱫᱽ ᱠᱟᱛᱮ ᱢᱮᱛᱟᱢᱟ ᱜᱚᱰᱟ ᱦᱚᱸ ᱢᱮᱱᱟᱜ ᱠᱟᱫᱟ ᱥᱮ ᱚᱠᱟ ᱜᱷᱩᱴᱩ ᱧᱚᱜ ᱠᱷᱮᱛ ᱢᱮᱱᱟᱜ ᱠᱟᱫᱟ ᱚᱠᱟ ᱴᱷᱮᱡ ᱫᱚ ᱚᱱᱠᱟ ᱪᱟᱥᱵᱟᱥ ᱵᱟᱝ ᱦᱩᱭᱩᱜᱼᱟ ᱦᱩᱲᱩ ᱠᱚ
ᱫᱩᱠ ᱨᱟᱢᱲᱟ ᱨᱟᱢᱼᱼ ᱨᱟᱢᱲᱟ ᱫᱚ ᱜᱚᱝᱠᱮ ᱚᱠᱟ ᱞᱮᱠᱟᱱ ᱡᱤᱱᱤᱥ ᱠᱟᱱᱟ ᱢᱮᱱᱫᱟᱞᱤᱧ
ᱤᱧ ᱞᱟᱹᱭᱟᱢ ᱠᱷᱟᱱ ᱫᱚ ᱜᱷᱟᱸᱜᱽᱨᱟ ᱞᱮᱠᱟ ᱱᱟᱜ ᱠᱟᱱ ᱜᱮᱭᱟ ᱟᱫᱚ ᱦᱟᱸᱜ ᱚᱱᱟᱫᱚ ᱠᱟᱹᱴᱤᱡ ᱥᱟᱭᱤᱡᱽ ᱟᱨ ᱥᱤᱵᱤᱞ ᱦᱚᱸ ᱡᱩᱫᱟᱹᱜᱼᱟ ᱛᱷᱚᱲᱟ ᱜᱟᱱ ᱟᱫᱚ ᱜᱷᱟᱝᱨᱟ ᱞᱮᱠᱟᱱᱟᱜ ᱠᱟᱱ ᱜᱮᱭᱟ ᱱᱟᱹᱲᱤ ᱦᱚᱸ ᱱᱟᱹᱲᱤᱜᱼᱟ ᱛᱚ ᱟᱹᱰᱤ ᱜᱮ ᱥᱤᱵᱤᱞᱟ ᱥᱮ ᱫᱚᱨ ᱦᱚᱸ ᱟᱹᱰᱤ ᱫᱚᱨ ᱜᱮᱭᱟ ᱟᱨ ᱚᱱᱟ ᱨᱮᱭᱟᱜ ᱡᱤᱞᱟᱹᱯᱤ ᱦᱚᱸᱠᱚ ᱵᱮᱱᱟᱣᱟ ᱡᱤᱞᱟᱹᱯᱤ ᱡᱚᱠᱷᱚᱱᱮᱢ ᱡᱚᱢᱟ ᱚᱱᱟ ᱨᱮᱭᱟᱜ ᱚᱱᱟ ᱫᱚ ᱟᱹᱰᱤ ᱫᱚᱨ ᱜᱮ ᱛᱟᱦᱮᱱᱟ ᱡᱩᱫᱤ ᱚᱱᱟ ᱱᱚᱨᱢᱟᱞ ᱡᱤᱞᱟᱹᱯᱤ ᱢᱮᱛᱟᱜ ᱢᱮ ᱡᱩᱫᱤ ᱮᱠᱥᱚ ᱴᱟᱠᱟ ᱠᱤᱞᱳ ᱛᱟᱦᱮᱱ ᱠᱷᱟᱱ ᱫᱚ ᱚᱱᱟ ᱫᱚ ᱦᱟᱱᱛᱮ ᱰᱮᱲᱥᱚ ᱴᱟᱠᱟ ᱠᱤᱞᱳ ᱛᱟᱦᱮᱱᱟ ᱥᱮ ᱮᱠᱥᱚ ᱟᱥᱤ ᱤᱱᱠᱟᱹ ᱵᱚᱞᱮ ᱰᱷᱮᱨ ᱜᱮ ᱚᱱᱟ ᱫᱚ ᱟᱫᱚ ᱟᱞᱮ ᱥᱮᱫ ᱫᱚ ᱟᱹᱰᱤ ᱜᱟᱱ ᱠᱚ ᱪᱟᱥ ᱵᱟᱲᱟᱭ ᱜᱮᱭᱟ ᱚᱱᱟ ᱫᱚ ᱨᱟᱢᱲᱟ ᱠᱚᱫᱚ ᱦᱟᱸᱜ ᱢᱮᱛᱟᱜ ᱢᱮ ᱟᱫᱚ ᱟᱯᱮ ᱥᱮᱫ ᱫᱚ ᱨᱟᱢᱲᱟ ᱠᱚᱫᱚ ᱵᱟᱠᱚ ᱪᱟᱥ ᱵᱟᱲᱟᱭ ᱜᱮᱭᱟ
ᱦᱮᱸ ᱜᱚᱝᱠᱮ ᱪᱟᱥ ᱫᱚᱠᱚ ᱪᱟᱥ ᱜᱮᱭᱟ ᱟᱫᱚ ᱟᱯᱮ ᱥᱮᱫ ᱫᱚ ᱧᱩᱛᱩᱢ ᱠᱟᱹᱴᱤᱡ ᱟᱞᱟᱫᱟ ᱜᱮᱭᱟ ᱟᱨ ᱟᱞᱮ ᱥᱮᱫ ᱧᱩᱛᱩᱢ ᱠᱟᱹᱴᱤᱡ ᱟᱞᱟᱫᱟ ᱜᱮᱭᱟ
ᱪᱮᱫ ᱯᱮ ᱢᱮᱛᱟ ᱵᱟᱲᱟᱜᱼᱟ ᱟᱯᱮ ᱥᱮᱫ ᱫᱚ ᱨᱟᱢᱵᱲᱟ ᱫᱚ
ᱦᱮᱸ ᱞᱟᱹᱭᱮᱫᱟ
ᱪᱮᱫ ᱯᱮ ᱢᱮᱛᱟᱜᱼᱟ ᱟᱯᱮ ᱥᱮᱫ ᱫᱚ ᱨᱟᱢᱵᱽᱲᱟ ᱠᱚᱫᱚ ᱥᱮ ᱪᱮᱫ ᱯᱮ ᱢᱮᱛᱟᱜᱼᱟ
ᱠᱟᱢᱟᱨ ᱠᱩ ᱢᱟᱨ ᱠᱩ ᱢᱟᱨ ᱠᱩᱼᱼ
ᱟᱪᱪᱷᱟ ᱟᱞᱮ ᱥᱮᱫ ᱫᱚ ᱱᱚᱜᱼᱚᱭ ᱱᱤᱭᱟᱹ ᱜᱮᱠᱚ ᱢᱮᱛᱟᱣᱟᱜᱼᱟ
ᱚ ᱚᱱᱟ ᱫᱚ ᱟᱞᱤᱧ
ᱤᱱᱟᱹ ᱵᱟᱫ ᱠᱟᱛᱮ ᱟᱭᱢᱟ ᱪᱟᱥᱵᱟᱥ ᱦᱩᱭᱩᱜᱼᱟ ᱟᱞᱮᱼᱼ ᱥᱮᱫ ᱫᱚ ᱢᱮᱛᱟᱜ ᱢᱮ ᱚᱱᱟ ᱵᱷᱩᱴ ᱢᱟᱥᱨᱤ ᱠᱮᱥᱟᱨᱤ ᱜᱩᱦᱩᱢ ᱥᱮ ᱛᱩᱲᱤ ᱠᱚᱦᱚᱸ ᱱᱚᱣᱟ ᱠᱚ ᱟᱹᱰᱤᱜᱟᱱ ᱪᱟᱥᱵᱟᱥ ᱦᱩᱭᱩᱜᱼᱟ ᱟᱪᱪᱷᱟ ᱟᱯᱮ ᱥᱮᱫ ᱚᱱᱟ ᱵᱷᱩᱴ ᱢᱟᱥᱨᱤᱼᱼ ᱠᱤᱥᱟᱹᱨᱤ ᱱᱚᱣᱟ ᱠᱚᱫᱚ ᱠᱚ ᱪᱟᱥ ᱵᱟᱲᱟᱭ ᱜᱮᱭᱟ ᱥᱮ ᱵᱟᱝ
ᱦᱮᱸ ᱚᱱᱟ ᱠᱚᱦ ᱦᱩᱭᱩᱜ ᱜᱮᱭᱟ ᱜᱚᱝᱠᱮ ᱪᱟᱥ ᱠᱚᱫᱚ ᱦᱩᱭᱩᱜ ᱜᱮᱭᱟ ᱵᱟᱝ ᱫᱚ ᱵᱟᱝ
ᱦᱮᱸ
ᱟᱫᱚ ᱚᱱᱠᱟ ᱞᱮᱠᱟᱛᱮ ᱫᱚᱢᱮ ᱮᱠᱴᱟ ᱫᱚ ᱵᱟᱝ ᱠᱚ ᱪᱟᱥ ᱜᱮᱭᱟ ᱠᱚ ᱟᱨᱠᱤ ᱢᱟᱱᱮ ᱡᱮ ᱡᱮᱢᱚᱱ ᱦᱚᱲ ᱠᱚᱠᱚ ᱦᱮᱸ ᱢᱟᱭᱤᱞ ᱢᱚᱸᱵᱟᱭᱤᱞ ᱥᱩᱨ ᱠᱷᱚᱱᱟᱜ ᱜᱮ ᱨᱚᱲ ᱫᱚ ᱨᱚᱲ ᱦᱩᱭᱩᱜ ᱠᱟᱱᱟ ᱟᱫᱚ ᱚᱠᱟ ᱡᱚᱠᱷᱟᱱ ᱢᱤᱫ ᱫᱷᱟᱣ ᱠᱟᱛᱮᱫ ᱨᱚᱲ ᱠᱚ ᱠᱟᱸᱴᱤᱡ ᱜᱳᱞᱢᱟᱞ ᱜᱚᱫᱚᱜ ᱠᱟᱱ ᱜᱮᱭᱟ
ᱦᱮᱸᱼᱼ ᱟᱪᱪᱷᱟ
ᱟᱨ ᱱᱤᱛᱚᱜ ᱫᱚ ᱴᱷᱤᱠ ᱜᱮ ᱟᱸᱡᱚᱢᱚᱜ ᱠᱟᱱ ᱜᱮᱭᱟ ᱛᱚ ᱵᱟᱝ
ᱦᱮᱸ ᱟᱸᱡᱚᱢᱚᱜ ᱠᱟᱱ ᱜᱮᱭᱟ ᱱᱤᱛ ᱫᱚ ᱛᱷᱚᱲᱟ ᱜᱟᱱ ᱦᱟᱜ ᱚᱸᱰᱮ ᱵᱟᱝ ᱟᱸᱡᱚᱢ ᱞᱮᱱᱟ ᱢᱤᱫ ᱥᱚᱢᱚᱭ ᱟᱫᱚ ᱱᱤᱛᱚᱜ ᱫᱚ ᱟᱹᱰᱤ ᱱᱟᱯᱟᱭ ᱜᱮ ᱟᱸᱡᱚᱢᱚᱜ ᱠᱟᱱᱟ
ᱦᱮᱸ ᱢᱟ ᱞᱟᱹᱭ ᱵᱤᱱ
ᱦᱮᱸ ᱟᱫᱚ ᱟᱞᱮᱥᱮᱫ ᱦᱚᱸ ᱱᱚᱜ ᱚᱭ ᱟᱹᱰᱤ ᱜᱟᱱ ᱵᱩᱦᱩᱛ ᱢᱟᱥᱨᱤ ᱠᱮᱥᱟᱨᱤ ᱜᱩᱦᱩᱢ ᱱᱚᱣᱟ ᱠᱚ ᱪᱟᱥ ᱵᱟᱥ ᱦᱩᱭᱩᱜᱼᱟ ᱟᱨ ᱤᱱᱟᱹ ᱵᱟᱫᱽ ᱠᱟᱛᱮᱫ ᱦᱟᱸᱜ ᱡᱚᱠᱷᱚᱱᱮᱢ ᱧᱮᱞᱟ ᱛᱚ ᱛᱩᱲᱤ ᱟᱨ ᱜᱩᱦᱩᱢ ᱟᱹᱰᱤ ᱜᱟᱱ ᱜᱮ ᱦᱩᱭᱩᱜᱼᱟ ᱟᱪᱪᱷᱟ ᱟᱯᱮ ᱥᱮᱫ ᱱᱚᱣᱟ ᱛᱩᱲᱤ ᱟᱨ ᱜᱩᱦᱩᱢ ᱠᱚ ᱪᱟᱥᱟᱵᱟᱥ ᱟᱥᱮ ᱵᱟᱠᱚ ᱪᱟᱥᱵᱟᱥᱟ
ᱦᱮᱸ ᱦᱩᱭᱩᱜ ᱜᱮᱭᱟ ᱟᱞᱮ ᱥᱮᱫ ᱦᱚᱸ ᱛᱩᱲᱤ ᱜᱮ ᱡᱟᱹᱥᱛᱤ ᱜᱩᱦᱩᱢ ᱩᱱᱟᱹᱜ ᱫᱚ ᱵᱟᱝ ᱨᱮᱦᱚᱸ ᱛᱩᱲᱤ ᱜᱮ ᱟᱹᱰᱤ ᱡᱟᱹᱥᱛᱤ ᱠᱚ ᱢᱟᱱᱮ ᱦᱩᱭᱩᱜᱼᱟ ᱟᱨᱠᱤ
ᱟᱞᱮᱥᱮᱫ ᱦᱚᱸ ᱱᱚᱜᱼᱚᱭ ᱟᱞᱟᱜᱽ ᱟᱞᱟᱜᱽ ᱥᱮᱢ ᱢᱮᱱ ᱠᱮᱭᱟ ᱡᱩᱫᱟᱹ ᱡᱩᱫᱟᱹ ᱛᱩᱲᱤ ᱠᱚ ᱪᱟᱥᱟ ᱢᱤᱫᱴᱮᱱ ᱢᱮᱱᱟᱜᱼᱟ ᱦᱮᱸᱫᱮ ᱛᱩᱲᱤ ᱢᱤᱫᱴᱟᱝ ᱯᱩᱸᱰ ᱛᱩᱲᱤ ᱟᱨ ᱢᱤᱫᱴᱮᱡ ᱫᱚ ᱠᱟᱹᱴᱤᱡ ᱠᱟᱹᱴᱤᱡ ᱫᱟᱨᱮᱜᱼᱟ ᱚᱱᱟᱦᱚ ᱟᱹᱰᱤ ᱱᱟᱯᱟᱭ ᱜᱮ ᱦᱩᱭᱩᱜᱼᱟ ᱟᱫᱚ ᱟᱭᱢᱟ ᱞᱮᱠᱟᱱ ᱛᱩᱲᱤ ᱠᱚ ᱪᱟᱥ ᱟᱮᱥᱮᱫ ᱦᱚᱸ ᱟᱯᱮᱥᱮᱫ ᱫᱚ ᱪᱮᱫ ᱞᱮᱠᱟᱱ ᱛᱩᱲᱤ ᱠᱚ ᱡᱟᱹᱥᱛᱤ ᱛᱮᱠᱚ ᱪᱟᱥ ᱵᱟᱲᱟᱭ ᱛᱮ
ᱟᱞᱪᱮᱫ ᱜᱚᱝᱠᱮ ᱚᱱᱟ ᱡᱟᱦᱟᱸ ᱠᱚᱵᱮᱱ ᱢᱮᱱ ᱮᱫᱟ ᱚᱱᱠᱟ ᱫᱚ ᱚᱱᱠᱟ ᱜᱮ ᱦᱮᱸ ᱦᱮᱸᱫᱮ ᱯᱩᱲ ᱵᱟᱱᱟᱨ ᱜᱮᱠᱚ ᱤᱭᱟᱹᱭ ᱜᱮᱭᱟ ᱠᱚ ᱟᱨᱠᱤ ᱟᱫᱚ ᱵᱮᱥᱤᱨ ᱵᱷᱟᱜ ᱫᱚ ᱚᱱᱟ ᱯᱩᱲᱟᱜ ᱫᱚ ᱵᱟᱝᱠᱚ ᱠᱚᱨᱟᱣ ᱜᱮᱭᱟ ᱚᱱᱟ ᱦᱮᱸᱫᱮᱭᱟᱜ ᱜᱮ ᱵᱮᱥᱤ ᱟᱨᱠᱤ
ᱟᱪᱪᱷᱟ ᱦᱮ ᱚᱱᱠᱟᱜᱮ ᱱᱚᱜᱚᱭ ᱟᱞᱮ ᱥᱮᱫ ᱦᱚᱸ ᱟᱨ ᱟᱞᱮ ᱥᱮᱫ ᱫᱚ ᱱᱚᱜᱼᱚᱭ ᱡᱟᱹᱥᱛᱤ ᱫᱚ ᱚᱱᱟ ᱛᱩᱲᱤ ᱜᱮᱠᱚ ᱪᱟᱥᱟ ᱮᱱᱛᱮᱫ ᱛᱩᱲᱤ ᱨᱮᱭᱟᱜ ᱫᱟᱢ ᱦᱚᱸ ᱴᱷᱤᱠ ᱜᱮᱭᱟ ᱟᱨ ᱮᱱᱟᱱ ᱱᱟᱦᱟᱜ ᱚᱠᱟ ᱞᱟᱝ ᱜᱟᱞᱢᱟᱨᱟᱣ ᱠᱮᱫᱟ ᱨᱟᱢᱲᱟ ᱚᱱᱟ ᱦᱚᱸᱚᱸ ᱟᱹᱰᱤ ᱜᱟᱱ ᱠᱚ ᱪᱟᱥᱟ ᱟᱨ ᱤᱱᱟᱹ ᱵᱟᱫᱽ ᱠᱟᱛᱮᱫ ᱱᱚᱛᱮ ᱢᱮᱛᱟᱜ ᱢᱮ ᱱᱚᱛᱮ ᱨᱟᱦᱮᱲ ᱟᱞᱮᱥᱮᱫ ᱦᱚᱸ ᱟᱹᱰᱤ ᱜᱟᱱ ᱠᱚ ᱪᱟᱥ ᱧᱮᱞ ᱟᱠᱟᱫᱟ ᱨᱟᱦᱮᱲ ᱫᱟᱹᱞ ᱤᱱᱟ ᱠᱚ ᱢᱟᱱᱮ ᱟᱹᱰᱤ ᱥᱤᱵᱤᱞᱟ ᱟᱨ ᱵᱚᱪᱷᱚᱨ ᱨᱮ ᱡᱚᱢ ᱦᱚᱸ ᱟᱹᱰᱤ ᱞᱟᱹᱠᱛᱤ ᱜᱮᱭᱟ ᱚᱱᱟ ᱨᱟᱦᱮᱲ ᱫᱟᱹᱞ ᱫᱚ ᱟᱪᱪᱷᱟ ᱟᱯᱮ ᱥᱮᱱ ᱛᱮᱫᱚ ᱨᱟᱦᱮᱲ ᱫᱟᱹᱞ ᱠᱚᱫᱚ ᱥᱮ ᱨᱟᱦᱮᱲ ᱠᱚᱫᱚ ᱠᱚ ᱪᱟᱥ ᱵᱟᱲᱟᱭᱟ ᱥᱮ ᱵᱟᱠᱚ ᱪᱟᱥ ᱵᱟᱲᱟᱭᱟ
ᱵᱟᱝ ᱵᱟᱝ ᱜᱟᱢᱠᱮ ᱚᱱᱟ ᱠᱚᱫᱚ ᱟᱞᱮ ᱥᱮᱫ ᱫᱚ ᱵᱟᱝ ᱦᱩᱭᱩᱜ ᱜᱮᱭᱟ ᱨᱟᱦᱮᱲ ᱯᱟᱦᱮᱲ ᱠᱚᱫᱚ ᱞᱟᱦᱟ ᱡᱚᱠᱟᱡ ᱠᱚ ᱪᱟᱥᱮᱫ ᱛᱟᱦᱮᱸᱱ ᱠᱚ ᱟᱫᱚ ᱱᱮᱛᱟᱨ ᱫᱚ ᱚᱱᱟ ᱠᱚᱫᱚ ᱠᱚ ᱵᱟᱹᱜᱤ ᱦᱟᱛᱟᱲ ᱠᱟᱫᱟ ᱠᱚ ᱚᱱᱟᱠᱟ ᱠᱤᱪᱷᱩ ᱟᱞᱟᱫᱟ ᱟᱞᱟᱫᱟ ᱡᱤᱱᱤᱥ ᱠᱚᱠᱚ ᱪᱟᱥ ᱮᱫᱟ ᱢᱟᱱᱮ ᱱᱮᱛᱟᱨ ᱫᱚ ᱜᱚᱢᱠᱮ ᱵᱮᱥᱤ ᱚᱱᱮ ᱪᱮᱫᱤᱧ ᱢᱮᱱᱟ ᱚᱱᱟ ᱥᱚᱵᱽᱡᱤ ᱢᱟᱱᱮ ᱪᱮᱛᱟᱱ ᱨᱮ ᱟᱜᱽᱨᱚᱦᱚ ᱵᱟᱹᱲᱛᱤ ᱟᱠᱟᱱ ᱛᱟᱠᱚᱣᱟ ᱮ ᱚᱱᱟ ᱠᱚᱫᱚ ᱢᱟᱱᱮ ᱢᱟᱱᱮ ᱟᱹᱰᱤ ᱡᱟᱹᱥᱛᱤ ᱜᱮ ᱫᱟᱢ ᱠᱚᱠᱚ ᱧᱟᱢ ᱫᱟᱠᱚ ᱛᱟᱦᱚᱞᱮ ᱟᱠᱷᱨᱤᱧ ᱵᱟᱲᱟ ᱠᱚᱨᱮᱫ ᱫᱚ ᱚᱱᱟ ᱜᱮᱠᱚ ᱵᱮᱥᱤ ᱠᱚ ᱠᱚᱨᱟᱣ ᱫᱟᱠᱚ ᱟᱨᱠᱤ
ᱟᱪᱪᱷᱟ ᱚᱱᱠᱟ ᱠᱟᱱ ᱜᱮᱭᱟ ᱡᱟᱭᱜᱟ ᱡᱟᱭᱜᱟᱛᱮ ᱚᱱᱮ ᱠᱚ ᱢᱮᱱ ᱚᱠᱟᱴᱟᱜ ᱫᱟᱢᱮᱢ ᱧᱟᱢᱟ ᱥᱮ ᱚᱠᱟᱴᱟᱜ ᱱᱟᱯᱟᱭ ᱛᱮ ᱦᱩᱭᱩᱜᱼᱟ ᱛᱚ ᱚᱱᱰᱮ ᱚᱱᱟ ᱡᱟᱭᱜᱟ ᱨᱮᱫᱚ ᱚᱱᱟᱜᱮ ᱪᱟᱥᱵᱟᱥ ᱫᱚ ᱡᱟᱹᱥᱛᱤ ᱫᱚ ᱦᱩᱭᱩᱜᱼᱟ ᱚᱱᱟ ᱧᱮᱞ ᱟᱠᱟᱱᱟ ᱡᱮᱭᱥᱮ ᱟᱞᱮᱥᱮᱫ ᱨᱮ ᱤᱭᱟᱹ ᱪᱮᱫ ᱠᱚ ᱚᱱᱟ ᱵᱩᱨᱩ ᱫᱤᱥᱚᱢ ᱧᱚᱜ ᱜᱮ ᱢᱮᱱᱟᱜᱼᱟ ᱛᱚ ᱚᱱᱛᱮᱢ ᱪᱟᱞᱟᱜᱼᱟ ᱛᱚ ᱚᱢ ᱡᱟᱹᱥᱛᱤᱢ ᱪᱟᱞᱟᱜᱼᱟ ᱚᱱᱛᱮ ᱫᱚ ᱟᱹᱰᱤ ᱡᱟᱥᱛᱤ ᱚᱱᱟ ᱦᱚᱲᱮᱫ ᱫᱟᱹᱞ ᱠᱚ ᱪᱟᱥᱟ ᱚᱱᱛᱮ ᱫᱚ ᱦᱚᱲᱮᱫ ᱫᱟᱹᱞ ᱟᱹᱰᱤ ᱡᱟᱹᱥᱛᱤ ᱜᱮ ᱦᱩᱭᱩᱜᱼᱟ ᱟᱨ ᱟᱞᱮ ᱫᱚ ᱡᱟᱹᱥᱛᱤ ᱚᱱᱠᱟ ᱦᱚᱲᱮᱡ ᱫᱟᱹᱞ ᱵᱟᱝ ᱦᱩᱭᱩᱜ ᱛᱟᱭ ᱡᱟᱹᱥᱛᱤ ᱪᱟᱥᱵᱟᱥ ᱚᱱᱟ ᱨᱮᱭᱟᱜ ᱵᱟᱝ ᱦᱩᱭᱩᱜᱼᱟ ᱟᱪᱪᱷᱟ ᱟᱯᱮᱥᱮᱫ ᱫᱚ ᱚᱱᱛᱮ ᱦᱚᱲᱮᱫ ᱫᱟᱹᱞ ᱠᱚᱫᱚ ᱠᱚ ᱪᱟᱥ ᱵᱟᱲᱟᱭᱟ ᱥᱮ ᱵᱟᱠᱚ ᱪᱟᱥ ᱵᱟᱲᱟᱭᱟ
ᱵᱟᱝᱟ ᱜᱚᱢᱠᱮ ᱟᱞᱮᱥᱮᱫ ᱦᱚᱲᱮᱫ ᱠᱚᱦᱚᱸ ᱵᱟᱝᱠᱚ ᱪᱟᱥ ᱜᱮᱭᱟ ᱟᱞᱮ ᱥᱮᱫ ᱫᱚ ᱱᱚᱛᱮ ᱫᱚ ᱪᱟᱥ ᱵᱚᱞᱛᱮ ᱪᱮᱫ ᱞᱤᱧ ᱞᱟᱹᱭᱟᱵᱮᱱᱟ ᱟᱞᱮ ᱥᱮᱫ ᱫᱚ ᱱᱚᱛᱮ ᱫᱚ ᱵᱤᱠᱠᱷᱟᱛᱚ ᱪᱟᱥ ᱫᱚ ᱦᱩᱭᱩᱜ ᱠᱟᱱᱟ ᱠᱚᱸᱰᱷᱟ ᱠᱚ ᱡᱟᱦᱟᱸ ᱟᱨᱠᱤ ᱢᱟᱱᱮ ᱠᱚᱸᱰᱷᱟ ᱟᱨ ᱱᱚᱛᱮ ᱦᱟᱱᱮ ᱤᱭᱟᱹ ᱠᱚᱫᱚ ᱵᱮᱱ ᱟᱸᱡᱚᱢ ᱵᱟᱲᱟ ᱟᱠᱟᱫ ᱜᱮᱭᱟ ᱛᱚ ᱛᱩᱨᱢᱩᱡᱽ ᱠᱚ
ᱦᱮᱸ ᱟᱸᱡᱚᱢ
ᱚᱱᱮ ᱚᱱᱟ ᱢᱟᱱᱮ ᱮᱛᱚ ᱯᱚᱨᱤᱢᱟᱱ ᱛᱮᱠᱚ ᱪᱟᱥᱟᱚ ᱪᱮᱫ ᱵᱮᱱ ᱞᱟᱹᱭᱟ ᱢᱟᱱᱮ ᱚᱱᱟᱫᱚ ᱟᱞᱮᱥᱮᱫ ᱫᱚ ᱚᱱᱟ ᱫᱚ ᱢᱟᱱᱮ ᱟᱹᱰᱤ ᱵᱤᱠᱠᱷᱟᱛᱚ ᱟᱨᱠᱤ ᱢᱟᱱᱮ ᱱᱚᱣᱟ ᱠᱚ ᱟᱨᱠᱤ ᱢᱟᱱᱮ ᱡᱟᱦᱟᱸ ᱟᱨᱠᱤ ᱜᱟᱰᱟ ᱪᱮᱛᱟᱱ ᱠᱚᱨᱮ ᱟᱨᱠᱤ ᱢᱟᱱᱮ ᱯᱷᱟᱸᱠᱟ ᱡᱟᱭᱜᱟ ᱠᱚ ᱢᱮᱱᱟᱜᱼᱟ ᱟᱨᱠᱤ ᱢᱚᱴᱟᱢᱩᱴᱤ ᱢᱤᱫᱴᱟᱝ ᱢᱤᱫᱴᱟᱝ ᱦᱚᱲᱟᱜ ᱜᱮ ᱡᱩᱫᱤ ᱦᱚᱭᱛᱳ ᱪᱮᱫ ᱵᱮᱱ ᱞᱟᱹᱭᱟ ᱱᱟᱭ ᱠᱚᱨᱮ ᱦᱚᱸ ᱯᱳᱭ ᱥᱚᱛᱨᱚ ᱟᱴᱷᱨᱚ ᱵᱤᱜᱷᱟᱹ ᱠᱟᱛᱮᱫ ᱱᱟᱜ ᱡᱟᱭᱜᱟ ᱚᱱᱠᱟ ᱛᱟᱦᱮᱱᱟ ᱠᱚ ᱧᱟᱢ ᱠᱟᱫᱟ ᱠᱚ ᱡᱟᱦᱟᱸ ᱠᱚ ᱟᱨᱠᱤ ᱩᱱᱠᱩ ᱠᱚᱫᱚ ᱚᱱᱟ ᱠᱚᱜᱮ ᱪᱟᱥᱟ ᱟᱠᱚ ᱟᱨᱠᱤ ᱚᱱᱟᱜᱮ ᱟᱞᱮᱥᱮᱫ ᱫᱚ ᱟᱹᱰᱤ ᱡᱩᱨ ᱵᱤᱠᱠᱷᱟᱛᱚ ᱠᱚ ᱟᱨᱠᱤ ᱱᱚᱣᱟ ᱠᱚᱸᱰᱷᱟ ᱨᱮ ᱟᱞᱮ ᱦᱚᱸ ᱡᱮᱢᱚᱱ ᱠᱚᱸᱰᱷᱟ ᱥᱚᱢᱚᱭ ᱥᱚᱢᱚᱭ ᱠᱚᱸᱰᱷᱟᱞᱮ ᱨᱚᱦᱭᱟᱮ ᱟᱨᱠᱤ
ᱦᱩᱸ ᱟᱹᱰᱤ ᱱᱟᱯᱟᱭ ᱟᱨ ᱟᱞᱮᱥᱮᱫ ᱦᱚᱸ ᱱᱚᱜᱼᱚᱭ ᱢᱮᱛᱟᱜ ᱢᱮ ᱠᱚᱸᱰᱷᱟ ᱟᱨ ᱥᱮ ᱦᱚᱛᱚᱫ ᱠᱚᱦᱚᱸ ᱟᱹᱰᱤᱜᱟᱱ ᱪᱟᱥᱵᱟᱥ ᱦᱩᱭᱩᱜᱼᱟ ᱟᱫᱚ ᱱᱮᱛᱟᱨ ᱜᱮᱯᱮ ᱧᱮᱞ ᱠᱟᱫᱟ ᱚᱱᱟ ᱠᱚᱸᱰᱟ ᱠᱚ ᱵᱚᱞᱮ, ᱚᱱᱟ ᱟᱞᱮ ᱥᱮᱫ ᱨᱮ ᱟᱹᱰᱤ ᱡᱟᱹᱥᱛᱤ ᱚᱱᱟ ᱱᱮᱛᱟᱨ ᱱᱟᱜ ᱯᱟᱠᱟ ᱚᱲᱟᱜ ᱚᱠᱚᱭ ᱠᱚᱣᱟᱜ ᱵᱟᱝ ᱠᱟᱱᱟ ᱩᱱᱠᱩ ᱫᱚ ᱚᱱᱟ ᱥᱟᱹᱲᱤᱢ ᱠᱚᱨᱮ ᱠᱚ ᱨᱟᱠᱟᱵ ᱵᱟᱲᱟ ᱠᱟᱜᱼᱟ ᱠᱚᱸᱰᱦᱟ ᱠᱚ ᱦᱚᱛᱚᱫ ᱨᱮ ᱠᱚ ᱵᱚᱞᱮ, ᱚᱱᱟ ᱥᱟᱹᱲᱤᱢᱨᱚᱝ ᱦᱚᱸ ᱪᱟᱥᱵᱟᱥ ᱦᱩᱭᱩᱜ ᱠᱟᱱᱟ, ᱟᱫᱚ ᱚᱱ ᱠᱚ ᱢᱟ ᱱᱮᱛᱟᱜ ᱡᱟᱥᱛᱤ ᱠᱟᱭᱛᱮ ᱯᱟᱠᱟ ᱚᱲᱟᱜ ᱜᱮ ᱡᱟᱹᱛᱤ ᱵᱮᱱᱟᱣ ᱪᱟᱵ ᱠᱟᱱᱟ ᱵᱟᱹᱭᱛᱮ ᱵᱟ. ᱭᱛᱮ ᱟᱫᱚ ᱤᱭᱟᱹᱛᱮ ᱱᱮᱛᱟᱨ ᱢᱟ ᱠᱚᱢ ᱧᱚᱜ ᱥᱟᱹᱲᱤᱢ ᱨᱮᱭᱟᱜ ᱪᱟᱥᱵᱟᱥ ᱫᱚ ᱟᱫᱚ ᱮᱱᱦᱚᱸ ᱢᱤᱫ ᱵᱟᱨ ᱚᱲᱟᱜ ᱚᱠᱚᱭ ᱦᱚᱸ ᱢᱮᱛᱟᱜᱟᱜ ᱚᱱᱮ ᱤᱭᱟᱹ ᱪᱟᱥ ᱢᱮᱱᱟᱜ ᱛᱟᱭᱟ ᱤᱭᱟᱹ ᱯᱟᱠᱟ ᱚᱲᱟᱜ ᱵᱟᱝ ᱠᱟᱱ ᱛᱟᱭᱟ᱾ ᱛᱚ ᱩᱱᱠᱩᱧ ᱧᱮᱞ ᱟᱠᱟᱫ ᱠᱚᱣᱟ ᱟᱹᱰᱤ ᱡᱟᱹᱥᱛᱤ ᱜᱮ ᱚᱱᱟ ᱤᱭᱟᱹ ᱜᱮᱠᱚ ᱪᱟᱥ ᱵᱟᱟᱥᱟ᱾ ᱥᱟᱹᱲᱤᱢ ᱠᱚᱨᱮ ᱠᱚ ᱪᱟᱥᱵᱟᱥᱟ ᱚᱱᱟ ᱱᱟᱹᱲᱤ ᱠᱚ ᱨᱟᱠᱟᱵ ᱠᱟᱜᱼᱟ ᱠᱚᱸᱰᱷᱟᱟ ᱥᱮ ᱦᱚᱛᱚᱫ ᱱᱟᱹᱲᱤ᱾ ᱟᱫᱚ ᱚᱸᱰᱮ ᱜᱮ ᱟᱹᱰᱤ ᱱᱟᱯᱟᱭ ᱪᱟᱥᱵᱟᱥ ᱦᱩᱭᱩᱜᱼᱟ, ᱟᱪᱪᱷᱟ ᱟᱯᱮ ᱥᱮᱫ ᱱᱛᱮ ᱫᱚ ᱠᱚᱸᱰᱷᱟ ᱠᱚᱫᱚ ᱦᱟᱸᱜ ᱥᱟᱹᱲᱤᱢ ᱠᱚᱫᱚ ᱠᱚ ᱪᱟᱥ ᱵᱟᱲᱟᱭ ᱜᱮᱭᱟ ᱥᱮ ᱵᱟᱠᱚ ᱪᱟᱥ ᱵᱟᱲᱟᱭᱟ?
ᱵᱟᱝ ᱵᱟᱵᱟ ᱚᱱᱟ ᱠᱚ ᱥᱟᱹᱲᱤᱢ ᱫᱚ ᱵᱟᱠᱚ ᱪᱟᱥᱟᱚ ᱠᱚᱸᱰᱷᱟ ᱜᱮᱠᱚ ᱪᱟᱥ ᱜᱮᱭᱟ ᱠᱚ᱾ ᱱᱮᱛᱟᱨ ᱜᱚᱢᱠᱮ ᱠᱚᱸᱰᱷᱟ ᱨᱮᱱᱟᱜ ᱫᱟᱢ ᱠᱚᱦᱚᱸ ᱛᱚ ᱠᱟᱹᱴᱤᱡ ᱵᱷᱟᱜᱮ ᱧᱟᱢᱚᱜᱼᱟ ᱟᱨᱠᱤ ᱢᱟᱱᱮ ᱥᱚᱢᱚᱭ ᱨᱮᱤ ᱴᱷᱤᱠ ᱴᱷᱟᱠ ᱥᱚᱢᱳᱭ ᱨᱮᱵᱮᱱ ᱛᱩᱫ ᱫᱟᱲᱮᱭᱟᱜᱼᱟ᱾ ᱢᱚᱴᱟᱢᱩᱴᱤ ᱟᱵᱮᱱ ᱪᱳᱫ ᱴᱟᱠᱟ ᱯᱚᱱᱮᱨᱚᱟᱠᱟ ᱠᱮᱡᱤ ᱫᱚᱵᱮᱱ ᱧᱟᱢ ᱜᱮᱭᱟ᱾ ᱟᱨ ᱢᱤᱫ ᱢᱤᱫ ᱴᱮᱱ ᱠᱚᱸᱰᱷᱟ ᱡᱩᱫᱤ ᱪᱳᱫᱽᱳᱚ ᱴᱟ ᱯᱚᱱᱨᱚ ᱠᱮᱡᱤ ᱨᱮ ᱧᱟᱢᱟ ᱛᱚᱞᱮ ᱵᱩᱡᱷᱟᱹᱣ ᱛᱵ ᱛᱚᱵ ᱢᱤᱫᱴᱟᱮᱱ ᱠᱚᱰᱦᱟ ᱛᱤᱱ ᱠᱮᱡᱤ ᱠᱟ ᱠᱟᱛᱮ ᱦᱩᱭᱩᱜᱼᱟ ᱟᱴ ᱠᱮᱡᱤ ᱱᱚ ᱠᱮᱡᱤ ᱠᱟ ᱠᱟᱛᱮ ᱠᱚᱸᱦ ᱦᱩᱭᱩᱜ ᱚᱱᱠᱱᱟᱜ᱾
ᱦᱮᱸ ᱞᱟᱹᱴᱩ ᱧᱚᱜ ᱡᱚᱠᱷᱚᱱ ᱦᱟᱸᱜ ᱚᱱᱟ ᱠᱚ ᱢᱮᱱᱟ ᱠᱚᱸᱰᱷᱟ ᱫᱟᱨᱮᱜᱼᱟ ᱥᱮ ᱢᱮᱱ ᱠᱮᱭᱟ ᱡᱚᱜᱼᱟ, ᱟᱫᱚ ᱚᱱᱟ ᱫᱚ ᱟᱹᱰᱤ ᱜᱤ ᱢᱟᱨᱟᱝᱡᱚᱜᱼᱟ ᱟᱹᱰᱤᱜᱮ ᱦᱟᱢᱟᱞ ᱛᱟᱦᱮᱱᱟ, ᱟᱨ
ᱟᱨ ᱢᱤᱫᱴᱟᱝ ᱫᱚ ᱫᱮᱢᱚᱜ ᱜᱮᱭᱟ ᱢᱚᱴᱟ ᱢᱩᱴᱤ ᱪᱷᱚ ᱥᱟᱛᱴᱤ ᱠᱚ ᱯᱮ ᱦᱟᱸᱜ᱾ ᱚ ᱫᱟᱨᱮ ᱨᱮ ᱟᱨᱠᱤ, ᱛᱟᱦᱚᱞᱮ ᱚᱱᱟ ᱫᱚ ᱟᱨ ᱥᱮᱨᱚᱠᱚᱢ ᱚᱠᱟ ᱞᱮᱠᱟ ᱛᱤᱡᱩ ᱠᱚ ᱵᱟᱝᱠᱚ ᱡᱚᱢ ᱜᱮᱭᱟ ᱠᱚ ᱛᱟᱦᱚᱞᱮ ᱚᱱᱟ ᱠᱚᱫᱚ ᱮᱠᱴᱩ ᱪᱟᱥ ᱠᱚᱫᱚ ᱵᱟᱹᱲ ᱦᱟᱹᱴᱤ ᱧᱚᱜ ᱜᱮᱭᱟ ᱟᱨᱠᱤ ᱢᱟᱱᱮ
ᱚᱱᱟ ᱫᱚ ᱱᱚᱜᱼᱚᱭ ᱥᱚᱢᱚᱭ ᱦᱚᱸ ᱵᱟᱹᱭ ᱵᱟᱹᱭᱛᱮ